ᱦᱟᱣ᱾
ᱦᱮᱸ ᱦᱮᱞᱳ᱾
ᱦᱮᱞᱳ ᱜᱚᱢᱠᱮ᱾
ᱦᱮᱸ ᱜᱚᱝᱠᱮ ᱟᱸᱡᱚᱢ ᱦᱮᱸ ᱡᱚᱦᱟᱨ ᱜᱤ ᱟᱹᱞᱤᱧᱟᱜ ᱨᱚᱲ ᱵᱮᱱ ᱟᱸᱡᱚᱢᱮᱜ ᱠᱟᱱ ᱜᱮᱭᱟ?
ᱦᱮᱸ ᱟᱸᱡᱚᱢᱚᱜ ᱠᱟᱱ ᱜᱮᱭᱟ ᱨᱚᱲ
ᱴᱷᱤᱠ ᱜᱮᱭᱟ ᱟᱹᱞᱤᱧᱟᱜ ᱟᱵᱮᱱᱟᱜ ᱦᱚᱸ ᱱᱟᱯᱟᱭ ᱜᱮ ᱟᱸᱡᱚᱢ ᱦᱮᱸ ᱦᱮᱸ ᱟᱵᱮᱱᱟᱜ ᱦᱚᱸ ᱱᱟᱯᱟᱭ ᱜᱮᱞᱤᱧ ᱟᱸᱡᱚᱢ ᱫᱟ᱾ ᱛᱚᱵᱮ ᱜᱚᱝᱠᱮ ᱪᱮᱫ ᱞᱮᱠᱟ ᱢᱮᱱᱟᱜ ᱵᱟᱲᱟ ᱵᱮᱱᱟ? ᱟᱪᱪᱷᱟ ᱟᱪᱪᱷᱟ, ᱢᱮᱱ ᱠᱮᱫᱟᱞᱤᱧ ᱪᱮᱫᱞᱮᱠᱟ ᱢᱮᱱᱟᱜ ᱵᱟᱲᱟ ᱵᱤᱱᱟ? ᱟᱪᱪᱷᱟ ᱴᱷᱤᱠ ᱜᱮᱭᱟ ᱟᱨ ᱥᱟᱨᱮ ᱚᱲᱟᱜ ᱠᱚᱨᱮᱱ ᱦᱚᱲ?
ᱚᱲᱟᱜ ᱠᱚᱨᱮᱱ ᱦᱚᱲ ᱦᱚᱸ ᱢᱚᱡᱽ ᱵᱟᱲᱟ ᱜᱤ, ᱟᱨ ᱟᱵᱮᱱ ᱜᱤ?
ᱟᱪᱪᱷᱟ ᱟᱪᱪᱷᱟ ᱴᱷᱤᱠ ᱜᱮᱭᱟ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟᱹ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟᱹ ᱟᱨ ᱥᱟᱨ ᱚᱲᱟᱜ ᱨᱮᱱ ᱦᱚᱲ ᱦᱚᱸ ᱱᱟᱯᱟᱭ ᱵᱟᱲᱟᱭ ᱜᱮᱭᱟ ᱠᱚ ᱪᱟᱸᱫᱚ ᱪᱟᱸᱫᱚ ᱵᱚᱸᱜᱟ ᱟᱥᱤᱨᱵᱟᱫᱽ ᱛᱮ ᱛᱚᱵᱮ ᱜᱚᱝᱠᱮ ᱟ ᱦ ᱢᱮᱱᱮᱫ ᱠᱟᱱ ᱛᱟᱦᱮᱱᱟᱞᱤᱧ ᱵᱚᱨᱛᱚᱢᱟᱱ ᱫᱟᱜ ᱡᱟᱹᱲᱤ ᱪᱮᱫ ᱞᱮᱠᱟ ᱟᱯᱮᱥᱮᱫ?
ᱟᱞᱮ ᱥᱮᱫ ᱜᱚᱝᱠᱮ ᱛᱮᱦᱮᱧ ᱫᱚ ᱨᱤᱢᱤᱞ ᱵᱟᱲᱟᱣ ᱠᱟᱫᱟᱭ᱾
ᱫᱟᱜ ᱫᱚ ᱵᱟᱭ ᱫᱟᱜ ᱫᱟ ᱨᱤᱢᱤᱞ ᱵᱟᱲᱟᱣ ᱠᱟᱫᱟᱭ ᱟᱫᱚ ᱟᱯᱮᱥᱮᱫ ᱪᱮᱫ ᱞᱮᱠᱟ ᱵᱟᱝ ᱜᱚᱝᱠᱮ?
ᱚ ᱟ᱾ ᱦᱮᱸ ᱟᱞᱮᱥᱮᱫ ᱫᱚ ᱪᱟᱞᱟᱣᱮᱱ ᱦᱚᱞᱟᱱᱚᱜ ᱮ ᱫᱟᱜ ᱵᱟᱲᱟ ᱠᱮᱫᱟ ᱟᱫᱚ ᱠᱷᱮᱛ ᱠᱚᱨᱮ ᱦᱚᱸ ᱫᱟᱜ ᱯᱮᱨᱮᱡ ᱵᱟᱲᱟᱣ ᱠᱟᱱ ᱜᱮᱭᱟ᱾
ᱦᱚᱸ
ᱟᱨ ᱜᱟᱹᱪᱷᱤ ᱠᱚᱞᱮ ᱦᱚᱸ ᱟᱯᱷᱚᱨ ᱵᱟᱲᱟᱣ ᱠᱟᱜ ᱜᱮᱭᱟ᱾ ᱡᱟᱱᱟᱢ ᱵᱟᱨᱯᱮ ᱠᱟᱹ ᱜᱟᱱ ᱡᱟᱱᱟᱢ ᱵᱟᱲᱟᱣ ᱠᱟᱱᱟ ᱟᱨ ᱚᱛ ᱠᱚᱞᱮ ᱥᱤ ᱯᱟᱲᱟᱜ ᱵᱟᱲᱟᱣ ᱠᱟᱫᱟ ᱛᱚ ᱵᱚᱨᱫᱷᱚᱱ ᱵᱚᱨᱛᱚᱢᱟᱱ ᱢᱟ ᱦᱩᱲᱩ ᱨᱚᱦᱚᱭ ᱥᱤᱡᱮᱱ ᱠᱟᱱᱟ ᱛᱚ ᱟᱫᱚ ᱪᱮᱠ ᱢᱮᱱᱟ᱾ ᱜᱟᱹᱪᱷᱤ ᱠᱚ ᱦᱟᱨᱟ ᱵᱟᱲᱟ ᱞᱮᱱᱠᱟᱡ ᱦᱟᱥᱟ ᱠᱚᱦᱚᱸ ᱥᱤ ᱞᱟᱹᱦᱩᱫ ᱵᱟᱲᱟ ᱞᱮᱱ ᱠᱷᱟᱡ ᱨᱚᱦᱚᱭ ᱟᱨᱟᱢᱵᱚᱭᱟ᱾ ᱟᱨ ᱥᱤᱡᱮ ᱥᱤᱡᱮᱱ ᱠᱟᱱᱟ ᱡᱮᱦᱮᱛᱩ ᱵᱤᱞᱚᱢ ᱠᱟᱛᱮᱫ ᱦᱚᱸ ᱞᱟᱵᱷ ᱵᱟᱹᱱᱩᱜᱼᱟ᱾ ᱛᱚ, ᱟᱯᱮ ᱜᱚᱝᱠᱮ ᱪᱮᱫ ᱞᱮᱠᱟ ᱜᱟᱹᱪᱷᱤ ᱠᱚᱯᱮ ᱟᱯᱷᱚᱨ ᱵᱟᱲᱟ ᱠᱮᱫᱟ ᱥᱮ ᱟᱹᱣᱨᱤ?
ᱟᱞᱮ ᱫᱚ ᱜᱚᱝᱠᱮ ᱜᱟᱹᱪᱷᱤ ᱫᱚ ᱟᱯᱷᱚᱨ ᱠᱮᱫᱟᱞᱮ, ᱫᱟᱹᱨᱤᱭᱱᱟ ᱨᱚᱦᱚᱭ ᱡᱩᱛ ᱠᱟᱱᱟ᱾ ᱟᱫᱚ ᱵᱟᱲᱜᱤ ᱠᱚ ᱟᱹᱣᱨᱤ ᱞᱮ ᱞᱟᱹᱦᱩᱛᱟ ᱵᱟᱲᱜᱤ ᱠᱚ ᱞᱟᱹᱦᱩᱫ ᱵᱟᱲᱟ ᱠᱟᱛᱮᱫ ᱞᱮ ᱨᱚᱦᱚᱭᱟ᱾
ᱴᱷᱤᱠ ᱜᱮᱭᱟ ᱴᱷᱤᱠ ᱜᱮᱭᱟ᱾ ᱚᱱᱠᱟᱜᱮ ᱡᱮᱢᱚᱱ ᱥᱚᱢᱚᱭ ᱚᱱᱩᱡᱟᱭᱤ ᱨᱤᱜᱤ ᱡᱟᱛᱮ ᱡᱮᱢᱚᱱ ᱵᱚᱱ ᱠᱟᱹᱢᱤ᱾ ᱟᱨ ᱵᱟᱝᱠᱷᱟᱡ ᱥᱚᱢᱚᱭ ᱨᱮ ᱡᱩᱫᱤ ᱟᱵᱚ ᱵᱟᱵᱚᱱ ᱠᱟᱹᱢᱤ ᱠᱷᱟᱱ ᱵᱩᱡᱷᱟᱹᱣ ᱢᱮ, ᱟ ᱴᱷᱤᱠ ᱢᱚᱛᱚᱱ ᱯᱷᱚᱥᱚᱞ ᱵᱟᱵᱩᱱ ᱧᱟᱢᱟ ᱞᱟᱦᱟ ᱛᱟᱭᱚᱢ ᱞᱮᱱᱠᱷᱟᱱ᱾ ᱟᱨ ᱪᱮᱫᱟᱜ ᱥᱮ ᱟᱵᱩ ᱢᱤᱴᱮᱱ ᱪᱟᱥᱚᱜ ᱦᱚᱲ ᱠᱟᱱᱟ ᱵᱚᱱ ᱛᱚ᱾
ᱦᱳᱭ᱾
ᱛᱚ ᱪᱟᱥ ᱪᱮᱛᱟᱱ ᱨᱮᱜᱮ ᱱᱤᱨᱵᱷᱚᱨ ᱡᱟᱹᱨᱩᱲᱵᱚᱱ ᱠᱟᱱᱟ᱾ ᱟᱨ ᱜᱚᱝᱠᱮ ᱮᱢᱱᱮ ᱩᱛᱩ ᱡᱤᱱᱤᱥ ᱠᱚ ᱛᱮᱭᱟᱜ ᱫᱚ ᱪᱮᱫ ᱠᱚᱯᱮ ᱨᱚᱦᱚᱭ ᱵᱟᱲᱟᱣ ᱠᱟᱫᱟ?
ᱜᱚᱝᱠᱮ᱾ ᱤᱭᱟᱹ ᱨᱮ ᱨᱚᱦᱚᱭ ᱵᱟᱲᱟᱣ ᱠᱚᱣᱟ ᱠᱟᱠᱨᱚᱞ ᱦᱮᱱᱟᱜ ᱛᱟᱞᱮᱭᱟ, ᱟᱨ ᱠᱚᱸᱰᱦᱟ ᱤᱱᱟᱹ ᱜᱤ ᱟ ᱵᱟᱹᱱᱩᱜᱼᱟ ᱱᱤᱛᱚᱜ ᱫᱟᱜ ᱫᱤᱱ ᱪᱮᱫ ᱮᱢ ᱨᱚᱦᱚᱭᱟ?
ᱦᱩᱸ, ᱟᱞᱮ ᱦᱚᱸ ᱜᱷᱟᱸᱜᱽᱨᱟ ᱠᱩ ᱢᱤᱱᱟᱜᱼᱟ ᱵᱷᱤᱱᱰᱤ ᱠᱩ ᱢᱤᱱᱟᱜᱼᱟ ᱠᱩᱸᱫᱽᱨᱤ ᱠᱩ ᱢᱤᱱᱟᱜᱼᱟ᱾
ᱟᱹᱭ᱾
ᱟᱨ ᱛᱟᱦᱮᱨ ᱠᱚᱞᱮ ᱨᱚᱦᱚᱭ ᱵᱟᱲᱟ ᱟᱠᱟᱫᱟ ᱤᱱᱟᱹ ᱠᱟᱛᱮᱫ ᱯᱩᱠᱷᱨᱤ ᱟᱲᱮ ᱟᱲᱮ ᱛᱮ ᱥᱟᱹᱨᱩ ᱠᱚᱦᱚᱸ ᱢᱮᱱᱟᱜᱼᱟ ᱚᱱᱟ ᱠᱚᱛᱮ ᱜᱮ ᱚᱱᱟ ᱠᱚᱜᱮᱞᱮ ᱨᱚᱦᱚᱭ ᱵᱟᱲᱟᱣ ᱟᱠᱟᱫᱟ ᱱᱤᱡᱮᱨ ᱡᱚᱢ ᱞᱟᱹᱜᱤᱫ ᱛᱮ ᱟᱪᱪᱷᱟ ᱜᱚᱝᱠᱮ ᱟᱯᱮ ᱫᱚ ᱩᱛᱩ ᱡᱤᱱᱤᱥ ᱟ ᱱᱤᱡᱮᱨ ᱚᱲᱟᱜ ᱨᱮ ᱢᱚᱛᱚ ᱡᱚᱢ ᱞᱟᱹᱜᱤᱫ ᱜᱮᱯᱮ ᱨᱚᱦᱚᱭᱟ ᱥᱮ ᱟᱠᱷᱨᱤᱧ ᱦᱚᱸᱯᱮ ᱟᱠᱷᱨᱤᱧ ᱜᱮᱭᱟ?
ᱜᱚᱝᱠᱮ ᱟᱞᱮ ᱫᱚ ᱠᱷᱟᱹᱞᱤ ᱚᱲᱟᱜ ᱨᱮᱞᱮ ᱡᱚᱢᱟ
ᱟᱪᱪᱷᱟ ᱟᱪᱪᱷᱟ ᱦᱮᱸ ᱴᱷᱤᱠ ᱜᱮᱭᱟ ᱴᱷᱤᱠ ᱜᱮᱭᱟ। ᱟᱨ ᱱᱤᱡᱮᱨ ᱛᱮ ᱪᱟᱥ ᱠᱟᱛᱮᱫ ᱡᱚᱢ ᱜᱮ ᱵᱩᱜᱤᱭᱟᱜ ᱟᱨ ᱵᱟᱝᱠᱷᱟᱡ ᱟᱵᱚ ᱥᱟᱱᱛᱟᱲ ᱡᱟᱹᱛ ᱠᱟᱱᱟ ᱵᱚᱱ ᱨᱮᱸᱜᱮᱡ ᱦᱚᱯᱚᱱ ᱠᱟᱱᱟᱵᱚᱱ ᱛᱚ ᱴᱟᱠᱟ ᱯᱚᱭᱥᱟ ᱩᱱᱟᱹᱜ ᱫᱚ ᱵᱟᱹᱱᱩᱜ ᱛᱟᱵᱚᱱᱟ ᱛᱚ ᱠᱤᱨᱤᱧ ᱡᱚᱢ ᱞᱮᱠᱟᱱᱟᱜ ᱤᱭᱟᱹ ᱥᱚᱢᱚᱨᱛᱷᱚᱱ ᱦᱚᱸ ᱢᱚᱡᱽ ᱛᱮᱫᱚ ᱛᱚ ᱵᱟᱹᱱᱩᱜ ᱛᱟᱵᱚᱱᱟ ᱛᱚ ᱚᱱᱟᱛᱮ ᱢᱚᱡᱽ ᱛᱮᱜᱮ ᱵᱚᱱ ᱪᱟᱥ ᱡᱚᱝ ᱡᱟᱛᱮ᱾
ᱦᱮᱸ᱾
ᱟᱨ ᱴᱷᱤᱠ ᱜᱮᱭᱟ ᱜᱚᱝᱠᱮ ᱟᱯᱮ ᱥᱮᱫ ᱟᱻ ᱦᱩᱞ ᱢᱟᱦᱟ ᱫᱤᱵᱚᱥ ᱫᱚ ᱪᱮᱫ ᱞᱮᱠᱟ ᱠᱚ ᱢᱟᱱᱟᱣ ᱟᱹᱜᱩᱭᱟ? ᱥᱮ ᱢᱟᱱᱟᱣ ᱮᱫ ᱠᱟᱱ ᱜᱮᱭᱟ ᱯᱮ ᱥᱮ ᱵᱟᱯᱮ ᱢᱟᱱᱟᱣᱫᱟ?
ᱟᱞᱮ ᱥᱮᱫ ᱜᱚᱝᱠᱮ ᱢᱟᱱᱟᱣ ᱜᱮᱭᱟ ᱠᱚ
ᱟᱪᱪᱷᱟ ᱛᱷᱚᱲᱟ ᱜᱟᱱ ᱦᱮᱸ ᱛᱷᱚᱲᱟ ᱜᱟᱱ ᱠᱟᱹᱴᱤᱡ ᱮᱢ ᱟᱸᱡᱚᱢ ᱞᱮᱛᱟ ᱟᱸᱡᱚᱢ ᱦᱚᱪᱚᱞᱮ ᱞᱮᱱᱠᱷᱟᱱ ᱡᱩᱛ ᱠᱚᱜᱼᱟ
ᱦᱩᱞ ᱫᱤᱵᱚᱥ ᱵᱤᱥᱚᱭ ᱛᱮᱢᱟ ᱤᱧ ᱢᱟ ᱟᱹᱰᱤ ᱜᱟᱱ ᱢᱟ ᱵᱟᱹᱧ ᱵᱟᱲᱟᱭᱟ ᱛᱷᱚᱲᱟ ᱜᱟᱱᱤᱧ ᱵᱟᱰᱟᱭᱟ ᱤᱱᱟᱹ ᱜᱤᱧ ᱞᱟᱹᱭᱟ
ᱦᱮᱸ ᱢᱟᱥᱮ ᱛᱤᱱ ᱛᱤᱱᱟᱹᱜ ᱮᱸ ᱛᱤᱱᱟᱹᱜ ᱜᱟᱱ ᱵᱮᱱ ᱵᱟᱰᱟᱭᱟ ᱛᱷᱚᱲᱟ ᱞᱟᱹᱭ ᱞᱤᱧ ᱵᱮᱱ
ᱦᱩᱞ ᱫᱤᱵᱚᱥ ᱫᱚ ᱤᱭᱟᱹ ᱛᱤᱨᱤᱥ ᱡᱩᱱ ᱛᱟᱹᱨᱤᱠᱷ ᱠᱚ ᱢᱟᱱᱟᱣᱟ ᱟᱨ ᱟᱫᱚ ᱥᱤᱫᱩ ᱠᱟᱹᱱᱩ ᱛᱟᱹᱠᱤᱱ ᱠᱚ ᱢᱟᱱᱟᱣ ᱠᱤᱱᱟ ᱯᱷᱩᱞᱚ ᱡᱷᱟᱱᱚ
ᱦᱮᱸ ᱦᱮᱸ ᱦᱮᱸ ᱴᱷᱤᱠ ᱴᱷᱤᱠ ᱜᱮ ᱵᱮᱱ ᱢᱮᱱ ᱠᱮᱫᱟ
ᱮᱭ ᱤᱱᱟᱹ ᱠᱟᱛᱮ ᱟᱢ ᱪᱮᱫ ᱞᱮᱠᱟᱢ ᱵᱟᱲᱟᱭᱟ ᱞᱟᱹᱭ ᱟᱸᱡᱚᱢ ᱞᱟᱝ ᱞᱟᱹᱭ ᱟᱸᱡᱚᱢ ᱞᱟᱝ ᱢᱮ ᱥᱮ ᱜᱚᱢᱠᱮ
ᱦᱮᱸ ᱦᱮᱸ ᱦᱮᱸ ᱟᱹᱞᱤᱧ ᱟᱹᱞᱤᱧ ᱫᱚ ᱮᱱᱛᱮᱫ ᱟ ᱦᱩᱞ ᱢᱟᱦᱟ ᱵᱤᱥᱚᱭ ᱛᱮ ᱛᱷᱚᱲᱟ ᱠᱟᱹᱴᱤᱡ ᱪᱩᱞᱩᱝ ᱞᱤᱧ ᱞᱚᱡ ᱞᱟᱹᱭ ᱟᱸᱡᱚᱢ ᱞᱟᱝ ᱟ ᱛᱚ ᱟᱞᱮ ᱥᱮᱫ ᱫᱚ ᱢᱟᱱᱮ ᱥᱮᱫᱟᱭ ᱠᱷᱚᱱ ᱜᱮ ᱟᱹᱰᱤ ᱢᱚᱡᱽ ᱜᱮᱠᱚ ᱢᱟᱱᱟᱣᱟ ᱞᱟᱦᱟ ᱠᱟᱹᱴᱤᱡ ᱠᱷᱚᱡ ᱜᱮᱞᱤᱧ ᱮᱸ ᱧᱮᱞ ᱦᱟᱨᱟ ᱟᱹᱜᱩ ᱠᱟᱫᱟ ᱢᱚᱡᱽ ᱜᱮᱠᱚ ᱢᱟᱱᱟᱣ ᱟᱹᱜᱩᱭᱟ ᱟᱨ ᱡᱟᱠ ᱡᱚᱢᱚᱠ ᱜᱮ ᱴᱚᱞᱟ ᱠᱚᱨᱮᱱ ᱜᱚᱜᱚ ᱵᱟᱵᱟ ᱵᱚᱭᱦᱟ ᱢᱤᱥᱨᱟ ᱩᱱ ᱦᱤᱞᱳᱜ ᱫᱚ ᱡᱚᱛᱚ ᱦᱚᱲ ᱜᱮᱞᱮ ᱢᱟᱱᱮ ᱮᱴᱮᱱᱚᱜ ᱜᱮᱭᱟ ᱟᱨ ᱟᱹᱰᱤ ᱡᱟᱠᱼ ᱡᱚᱢᱚᱠ ᱜᱮ ᱪᱟᱞᱟᱜᱼᱟ ᱵᱚᱨᱛᱚᱢᱟᱱ ᱢᱟᱱ ᱟᱹᱞᱤᱧ ᱟᱥ ᱱᱤᱭᱟᱹ ᱜᱮᱞᱤᱧ ᱫᱚᱦᱚᱭᱮᱫᱟ ᱡᱮ ᱱᱤ ᱱᱤᱭᱟᱹ ᱹ ᱵᱟᱨ ᱦᱚᱸ ᱟᱹᱰᱤ ᱢᱚᱸᱡᱽ ᱜᱮ ᱦᱟᱸᱜ ᱪᱟᱞᱟᱜᱼᱟ ᱫᱟᱨᱩᱱ ᱜᱮ ᱦᱟᱸᱜ ᱪᱟᱞᱟᱜᱼᱟ ᱟᱨ ᱢᱤᱫᱴᱮᱱ ᱠᱟᱛᱷᱟ ᱜᱚᱢᱠᱮ ᱟᱸ ᱡᱚᱛᱚ ᱡᱚᱛᱚ ᱦᱚᱲ ᱜᱮ ᱢᱟᱱᱮ ᱦᱩᱞ ᱢᱟᱦᱟ ᱫᱚ ᱮᱠᱪᱩᱭᱮᱞᱤ ᱨᱟᱹᱥᱠᱟᱹ ᱞᱮᱠᱟᱱᱟᱜ ᱫᱤᱱ ᱠᱚ ᱢᱚᱱᱮ ᱵᱟᱲᱟᱭᱟ ᱟᱫᱚ ᱟᱹᱞᱤᱧ ᱫᱚ ᱱᱤᱭᱟᱹ ᱜᱮᱞᱤᱧ ᱢᱮᱱᱟ ᱮᱩᱪᱩᱭᱮᱞᱤ ᱦᱩᱞ ᱢᱟᱦᱟ ᱦᱩᱞ ᱢᱟᱦᱟ ᱫᱤᱱ ᱫᱚ ᱮᱠᱪᱩᱞᱤ ᱨᱟᱹᱥ ᱠᱟᱹ ᱞᱮᱠᱟᱱᱟᱜ ᱫᱤᱱ ᱫᱚ ᱛᱚ ᱵᱟᱝ ᱠᱟᱱ ᱛᱟᱵᱚᱱᱟ ᱩᱱ ᱦᱤᱞᱳᱜ ᱫᱚ ᱛᱚ ᱦᱩᱞ ᱢᱟᱦᱟ ᱠᱟᱱ ᱛᱟᱵᱚᱱᱟ ᱛᱚ ᱛᱚ ᱩᱱ ᱩᱱᱦᱤᱞᱳᱜ ᱟᱜ ᱫᱤᱱᱨᱮ ᱟᱵᱚ ᱨᱮᱱ ᱢᱚᱦᱟᱱ ᱦᱚᱲ ᱥᱮ ᱵᱟᱵᱟ ᱥᱤᱫᱩ ᱢᱩᱨᱢᱩ ᱥᱮ ᱠᱟᱹᱱᱩ ᱢᱩᱨᱢᱩ ᱥᱟᱣᱛᱮ ᱟᱨᱦᱚᱸ ᱢᱮᱱᱟᱜ ᱠᱚᱣᱟ ᱯᱷᱩᱞᱚ ᱡᱷᱟᱱᱚ ᱥᱮ ᱪᱟᱸᱫᱽ ᱵᱷᱳᱭᱨᱳᱵᱽ ᱛᱟᱠᱚ ᱩᱱᱠᱩ ᱠᱚᱣᱟᱜ ᱥᱮ ᱟᱵᱚ ᱠᱚ ᱞᱟᱹᱜᱤᱫ ᱛᱮ ᱥᱮ ᱟᱵᱚᱣᱟᱜ ᱫᱤᱥᱚᱢ ᱯᱷᱩᱨ ᱯᱷᱩᱨᱜᱟᱹᱞ ᱞᱟᱹᱜᱤᱫ ᱛᱮ ᱩᱱᱠᱩ ᱢᱤᱫ ᱫᱤᱱ ᱦᱤᱞᱳᱜ ᱟ ᱢᱟᱭᱟᱢ ᱠᱚ ᱡᱚᱨᱚ ᱞᱮᱫᱼᱟ᱾ ᱟᱫᱚ ᱩᱱᱠᱤᱱᱟᱜ ᱵᱤᱥᱚᱭ ᱛᱮᱜᱮ ᱦᱟᱸᱜ ᱢᱟᱱᱮ ᱵᱚᱱ ᱢᱟᱱᱟᱣᱫᱟ ᱦᱟᱸᱜ, ᱟᱨ ᱩᱱᱦᱤᱞᱳᱜ ᱫᱚ ᱮᱠᱪᱩᱞᱤ ᱢᱟᱱᱮ ᱟᱨ ᱨᱟᱹᱥᱠᱟᱹ ᱨᱮᱭᱟᱜ ᱫᱤᱱ ᱫᱚ ᱮᱱᱛᱮᱫ ᱵᱟᱝ ᱠᱟᱱ ᱛᱟᱵᱚᱱᱟ ᱴᱷᱤᱠ ᱜᱮᱭᱟ ᱜᱚᱢᱠᱮ
ᱴᱷᱤᱠ ᱜᱮᱭᱟ ᱟᱸᱡᱚᱢ ᱠᱮᱫᱟᱞᱤᱧ
ᱟᱪᱪᱷᱟ ᱟᱨ ᱢᱮᱱᱮᱫ ᱠᱟᱱ ᱛᱟᱦᱮᱱᱟᱞᱤᱧ ᱱᱮᱛᱟᱨ ᱢᱟ ᱟᱪᱪᱷᱟ ᱜᱚᱝᱠᱮ ᱟ ᱛᱩᱢᱫᱟᱜ ᱴᱟᱢᱟᱠ ᱦᱚᱸ ᱥᱮ ᱛᱩᱢᱫᱟᱜ ᱴᱟᱢᱟᱠ ᱡᱟᱭᱟᱨ ᱨᱮ ᱢᱟᱱᱮ ᱰᱤᱡᱮ ᱠᱚ ᱪᱷᱟᱹᱯᱟᱹᱨᱤ ᱮᱱᱮᱡ ᱠᱚ, ᱢᱟᱱᱮ ᱚᱱᱟ ᱟᱹᱰᱤ ᱡᱟᱹᱥᱛᱤ ᱜᱟᱱ ᱜᱮ ᱮᱛᱜ ᱵᱟᱹᱲᱛᱤᱜ ᱠᱟᱱ ᱛᱟᱵᱚᱱᱟ ᱦᱟᱸᱜ ᱟᱫᱚ ᱱᱚᱣᱟ ᱵᱤᱥᱚᱭ ᱛᱮ ᱟᱵᱮᱱ, ᱪᱮᱫ ᱵᱮᱱ ᱢᱮᱱᱟ?
ᱚᱱᱟ ᱵᱤᱥᱚᱭ ᱛᱮ ᱟᱹᱞᱤᱧ ᱢᱟ ᱵᱟᱹᱞᱤᱧ ᱵᱟᱰᱟᱭ ᱜᱮᱭᱟ ᱟᱫᱚ ᱟᱵᱮᱱ ᱜᱮ ᱞᱟᱹᱭ ᱟᱸᱡᱚᱢ,
ᱟᱪᱪᱷᱟ ᱟᱪᱪᱷᱟ ᱟᱪᱪᱷᱟ ᱴᱷᱤᱠ ᱜᱮᱭᱟ ᱴᱷᱤᱠ ᱜᱮᱭᱟ ᱢᱟᱱᱮ ᱦᱮᱸ ᱟᱹᱞᱤᱧ ᱫᱚ ᱮᱱᱛᱮᱫ ᱱᱤᱭᱟᱹᱞᱤᱧ ᱵᱟᱰᱟᱭᱟ ᱥᱮ ᱱᱤᱭᱟᱹᱜ ᱜᱮ ᱮᱱᱛᱮᱫ ᱠᱩᱠᱢᱩ ᱞᱤᱧ ᱫᱚᱦᱚᱭᱮᱫᱟ, ᱦᱮᱸ ᱟᱵᱚᱣᱟᱜ ᱛᱩᱢᱫᱟᱜ ᱴᱟᱢᱟᱠ ᱮᱠᱪᱩᱭᱮᱞᱤ ᱟᱵᱚ ᱦᱚᱲ ᱡᱮᱴᱟ ᱢᱤᱫᱴᱮᱱ ᱢᱟᱱᱮ ᱵᱟᱡᱱᱟ ᱢᱟ ᱵᱟᱡᱱᱟ ᱵᱚᱥᱛᱩ ᱠᱟᱱ ᱛᱟᱵᱚᱱ ᱜᱮᱭᱟ, ᱟᱨ ᱥᱟᱶ ᱥᱟᱶᱛᱮ ᱢᱤᱫ ᱛᱮ ᱩᱨᱩᱢ ᱩᱯᱩᱢ ᱦᱚᱸ ᱠᱟᱱ ᱛᱟᱵᱚᱱᱟ ᱛᱩᱢᱫᱟᱜ, ᱴᱟᱢᱟᱠ᱾ ᱛᱚᱵᱮ ᱟᱫᱚ ᱚᱱᱟ ᱛᱩᱢᱫᱟᱜ, ᱴᱟᱢᱟᱠ, ᱥᱮ ᱫᱚᱝ ᱞᱟᱜᱽᱲᱮ ᱮᱱᱮᱡ ᱥᱮᱨᱮᱧ ᱡᱟᱜᱟᱨ ᱨᱮ ᱡᱩᱫᱤ ᱰᱤᱡᱮ ᱠᱚ ᱛᱮ ᱪᱷᱟᱹᱯᱨᱤ ᱮᱱᱮᱡ ᱠᱚ ᱡᱩᱫᱤ ᱦᱤᱡᱩᱜᱼᱟ, ᱛᱚᱵᱮ ᱮᱠᱪᱩᱭᱮᱞᱤ ᱟᱵᱚ ᱞᱟᱹᱜᱤᱫ ᱫᱚ ᱚᱱᱟ ᱫᱚ ᱮᱛᱮ ᱯᱞᱟᱥ ᱯᱚᱭᱮᱱᱴ ᱫᱚ ᱮᱱᱛᱮ ᱵᱟᱝ ᱦᱩᱭᱩᱜ ᱠᱟᱱᱟ ᱢᱟᱭᱱᱟᱥ ᱯᱚᱭᱮᱱᱴ ᱜᱮ ᱦᱟᱸᱟᱜ ᱛᱟᱦᱮᱱ ᱠᱟᱱ ᱛᱟᱵᱚᱱᱟ᱾ ᱟᱫᱚ, ᱟᱫᱚ ᱚᱱᱟ ᱰᱤᱡᱮ ᱮᱱᱮᱡ ᱥᱮ ᱪᱟᱹᱯᱨᱤ ᱮᱱᱮᱡ ᱠᱚ ᱢᱟᱱᱮ ᱟᱵᱚ ᱢᱟᱱᱮ ᱢᱟᱱᱮ ᱡᱚᱛᱚ ᱦᱚᱲ ᱛᱤᱱᱟᱹᱜ ᱦᱚᱲ ᱢᱮᱱᱟᱜ ᱵᱚᱱᱟ ᱮᱠᱪᱩᱭᱮᱞᱤ ᱚᱱᱟ ᱫᱚᱵᱚᱱ ᱥᱟᱭᱤᱰ ᱠᱟᱜᱼᱟ ᱟᱨ ᱚᱱᱟ ᱡᱟᱭᱜᱟ ᱨᱮ ᱡᱟᱛᱮ ᱡᱮᱢᱚᱱ ᱛᱩᱢᱫᱟᱜ ᱴᱟᱢᱟᱠ ᱥᱟᱶ ᱥᱟᱶᱴᱶᱛᱮ ᱫᱚᱝ ᱞᱟᱜᱽᱲᱮ ᱮᱱᱮᱡ ᱚᱱᱟᱜᱮ ᱡᱟᱹᱥᱛᱤ ᱜᱩᱨᱩᱛᱛᱚ ᱵᱚᱱ ᱮᱢᱚᱜᱼᱟ᱾ ᱟᱨ ᱡᱟᱛᱮ ᱡᱮᱢᱚᱱ ᱡᱚᱛᱚ ᱦᱚᱲ ᱡᱮᱢᱚᱱ ᱵᱚᱱ ᱪᱤᱫ ᱡᱟᱛᱮ ᱚᱱᱟ ᱡᱮᱢᱚᱱ ᱟᱵᱚᱣᱟᱜ ᱩᱯᱨᱩᱢ ᱜᱮ ᱡᱟᱛᱮ ᱡᱮᱢᱚᱱ ᱢᱚᱸᱡᱽᱜᱤ ᱛᱟᱦᱮᱱ ᱵᱷᱚᱵᱤᱥᱚᱛ ᱫᱷᱟᱹᱨᱤᱡ ᱛᱮᱦᱚᱸ ᱛᱟᱸᱦᱮᱱ ᱡᱟ ᱡᱩᱜᱽ ᱜᱮ ᱡᱟᱛᱮ ᱡᱮᱢᱚᱱ ᱛᱟᱸᱦᱮᱱ᱾ ᱟᱨ ᱡᱩᱫᱤ ᱢᱚᱸᱡᱽ ᱛᱮ ᱡᱩᱫᱤ ᱵᱟᱵᱩᱱ ᱪᱤᱫ ᱡᱚᱛᱚ ᱦᱚᱲ ᱥᱮ ᱵᱟᱵᱚᱱ ᱪᱮᱫ ᱡᱚᱝ ᱟᱱᱟ ᱛᱚᱵᱮ ᱚᱱᱟ ᱟᱥᱛᱮ ᱟᱥᱛᱮ ᱛᱮ ᱱᱚᱝᱠᱟ ᱧᱮᱞᱚᱜ ᱠᱟᱱᱟ ᱱᱟᱦᱟᱜ ᱢᱟᱱᱮ ᱟᱫ ᱪᱟᱞᱟᱜ ᱠᱟᱱᱟ᱾ ᱡᱮᱞᱮᱠᱟ ᱵᱮᱱ ᱢᱮᱱ ᱠᱮᱭᱟ ᱱᱮᱛᱟᱨ ᱠᱚᱲᱟ ᱠᱚ ᱠᱩᱲᱤ ᱠᱚ ᱥᱮ ᱚᱱᱟ ᱫᱚᱝ ᱮᱱᱮᱡ ᱥᱮ ᱮᱱᱮᱡ ᱥᱮᱨᱮᱧ ᱠᱚ ᱫᱚᱝ ᱞᱟᱜᱽᱲᱮ ᱮᱱᱮᱡ ᱥᱮᱨᱮᱧ ᱠᱚ ᱦᱟᱸᱜ ᱩᱱᱟᱹᱜ ᱡᱟᱹᱥᱛᱤ ᱢᱚᱡᱽ ᱛᱮᱫᱚ ᱦᱟᱸᱜ ᱵᱟᱠᱚ ᱵᱟᱰᱟᱭ ᱠᱟᱱᱟ ᱱᱟᱦᱟᱜ ᱟᱨ ᱵᱚᱨᱛᱚᱢᱟᱱ ᱟᱵᱚ ᱠᱚ ᱞᱮᱠᱟᱱ ᱡᱮᱱᱟᱨᱮᱥᱚᱱ ᱨᱮᱱ ᱠᱚᱲᱟ ᱜᱤᱫᱽᱨᱟᱹ ᱦᱚᱸ, ᱢᱟᱱᱮ ᱛᱩᱢᱫᱟᱜ ᱴᱟᱢᱟᱠ ᱨᱩ ᱩᱱᱟᱹᱜ ᱢᱚᱡᱽᱚᱛᱚ ᱦᱜ ᱵᱟᱠᱚ ᱵᱟᱰᱟᱭ ᱠᱟᱱᱟ ᱱᱟᱸᱦᱟᱜ ᱟᱫᱚ ᱚᱱᱠᱟ ᱛᱮᱜᱮ ᱦᱟᱸᱜ ᱢᱟᱱᱮ ᱵᱟᱵᱚᱱ ᱵᱟᱰᱟᱭ ᱠᱷᱟᱡ ᱵᱟᱵᱚᱱ ᱵᱟᱰᱟᱭ ᱠᱷᱟᱡ ᱦᱟᱸᱜ ᱛᱚᱵᱮ ᱢᱤᱫ ᱫᱤᱱ ᱦᱤᱞᱳᱜ ᱚᱱᱟ ᱵᱚᱥ ᱼᱼ ᱛᱩ ᱟᱫᱚᱜᱼᱟ, ᱟᱨ ᱚᱱᱟ ᱵᱚᱥᱛᱩ ᱡᱩᱫᱤ ᱵᱚᱱ ᱟᱫᱪᱚ ᱞᱮᱠᱷᱷᱟᱡ ᱛᱚᱵᱮ ᱵᱩᱡᱷᱟᱹᱣ ᱵᱮᱱ, ᱟᱵᱚᱣᱟᱜ ᱩᱨᱩᱢ ᱩᱯᱨᱩᱢ ᱦᱚᱸᱵᱚᱱ ᱟᱫ ᱮ ᱠᱟᱱᱟ ᱦᱟᱸᱜ, ᱟᱨ ᱚᱱᱮ ᱼᱼ ᱠᱚ ᱢᱮᱱᱟ ᱟᱵᱚᱣᱟᱜ ᱢᱟ ᱚᱱᱠᱟᱜ ᱜᱮ ᱩᱨᱩᱢ ᱩᱯᱨᱩᱢ ᱞᱮᱠᱟᱱᱟᱜ ᱵᱚᱥᱛᱩ ᱢᱮᱱᱛᱮ ᱟᱭᱢᱟ ᱜᱮ ᱢᱮᱱᱟᱜᱼᱟ᱾ ᱡᱮᱞᱮᱠᱟ ᱵᱮᱱ ᱢᱮᱱ ᱠᱮᱭᱟ ᱛᱩᱢᱫᱟᱜᱼᱴᱟᱢᱟᱠ ᱫᱚᱝ, ᱞᱟᱜᱽᱲᱮ ᱮᱱᱮᱡ ᱥᱮᱨᱮᱧ ᱥᱟᱶ ᱥᱟᱶᱶᱛᱮ ᱚᱞ ᱪᱤᱠᱤ ᱦᱚᱸ ᱢᱮᱱᱟᱜ ᱛᱟᱵᱚᱱᱟ, ᱟᱵᱚᱣᱟᱜ ᱫᱷᱚᱨᱚᱢ ᱢᱮᱱᱟᱜ ᱛᱟᱵᱚᱱᱟ᱾ ᱨᱚᱲ ᱞᱟᱸᱫᱟ ᱢᱮᱱᱟᱜ ᱛᱟᱵᱚᱱᱟ᱾ ᱟᱨ ᱚᱱᱠᱟᱜ ᱜᱮ ᱢᱚᱦᱟᱱ ᱜᱚᱝᱠᱮ ᱛᱟᱠᱚ ᱠᱚ ᱢᱮᱱ ᱵᱟᱲᱟ ᱟᱹᱜᱩ ᱟᱠᱟᱫᱟ᱾ ᱜᱩᱨᱩ ᱜᱚᱢᱠᱮ ᱛᱟᱠᱚ ᱡᱮ ᱟᱵᱚ ᱡᱩᱫᱤ ᱟᱵᱚᱣᱟᱜ ᱨᱚᱲ ᱞᱟᱸᱫᱟ ᱫᱷᱚᱨᱚᱢ, ᱥᱮ ᱚᱠᱟᱴᱟᱜ ᱩᱨᱩᱢ ᱩᱯᱨᱩᱢ ᱵᱚᱱ ᱡᱩᱫᱤ ᱵᱚᱱ ᱟᱫ ᱠᱷᱟᱡ ᱛᱚᱵᱮ ᱟᱵᱚ ᱦᱚᱸᱵᱚᱱ ᱟᱫᱚᱜᱼᱟ ᱟᱫᱚ ᱡᱟᱭᱦᱳᱠ ᱟᱵᱚᱣᱟᱜ ᱚᱠᱟᱴᱟᱜ ᱩᱨᱩᱢ ᱩᱯᱨᱩᱢ ᱢᱮᱱᱟᱜᱼᱟ ᱚᱱᱟ ᱡᱟᱛᱮ ᱡᱮᱢᱚᱱ ᱢᱚᱸᱡᱽ ᱜᱮ ᱡᱤᱭᱟᱹᱲ ᱜᱮᱵᱚᱱ ᱫᱚᱦᱚᱭ ᱡᱟᱭᱡᱩᱜᱽ ᱞᱟᱹᱜᱤᱫ ᱛᱮ ᱟᱨ, ᱡᱤᱭᱟᱹᱲ ᱜᱤ ᱩᱱ ᱥᱩᱢᱟᱹᱭ ᱵᱚᱱ ᱫᱚᱦᱚ ᱫᱟᱲᱮᱭᱟᱜᱼᱟ ᱡᱚᱠᱷᱚᱱ ᱟᱵᱚ ᱚᱱᱟ ᱟᱛᱮ ᱫᱤᱱᱟᱹᱢᱫᱤᱱ ᱯᱚᱨᱚᱵᱽ ᱠᱚᱨᱮ ᱵᱚᱱ ᱠᱟᱨᱵᱟᱨ ᱟᱨ ᱰᱤᱡᱮ ᱡᱟᱭᱜᱟ ᱨᱮ ᱚᱱᱟ ᱡᱟᱛᱮ ᱡᱮᱢᱚᱱ ᱟᱹᱰᱤ ᱜᱟᱱ ᱟᱹᱰᱤ ᱫᱚᱢ ᱜᱮᱮ ᱡᱟᱛᱮ ᱡᱮᱢᱚᱱ ᱵᱚᱱ ᱠᱟᱨᱵᱟᱨ᱾ ᱛᱚᱵᱮ ᱥᱮ ᱚᱱᱟ ᱵᱚᱥᱛᱩ ᱢᱚᱸᱡᱽ ᱜᱮ ᱡᱤᱭᱟᱹᱲ ᱜᱮ ᱛᱟᱦᱮᱱ ᱛᱟᱵᱚᱱᱟ᱾ ᱴᱷᱤᱠᱜᱮᱭᱟ ᱜᱚᱝᱠᱮ?
ᱴᱷᱤᱠ ᱜᱮᱭᱟ ᱵᱩᱡᱷᱟᱹᱣ ᱠᱮᱫᱟᱞᱤᱧ᱾
ᱟᱨ ᱢᱤᱫᱴᱮᱱ ᱠᱟᱛᱷᱟ ᱜᱚᱢᱠᱮ᱾
ᱪᱮᱫ ᱢᱟ ᱞᱟᱹᱭ ᱵᱮᱱ ᱜᱚᱢᱠᱮ
ᱟᱨ ᱢᱤᱫᱴᱮᱱ ᱠᱟᱛᱷᱟ ᱫᱚ ᱱᱤᱭᱟᱹ ᱜᱮ ᱟᱨ ᱟᱪᱪᱷᱟ ᱵᱟᱦᱟ ᱵᱤᱥᱚᱭ ᱛᱮ ᱠᱟᱹᱴᱤᱡ ᱛᱷᱚᱲᱟ ᱵᱟᱱ ᱛᱷᱚᱲᱟ ᱜᱟᱱ ᱵᱮᱱ ᱞᱟᱹᱭ ᱟᱸᱡᱚᱢ ᱞᱤᱧ ᱠᱷᱟᱱ ᱡᱩᱛ ᱠᱚᱜᱼᱟ ᱡᱮ ᱟᱵᱚᱣᱟᱜ ᱵᱟᱦᱟ ᱢᱟᱱᱮ ᱪᱮᱫ ᱞᱮᱠᱟᱱᱟ ᱥᱮ ᱪᱮᱫ ᱞᱮᱠᱟ ᱵᱚᱱ ᱢᱟᱱᱟᱣᱜᱩᱭᱟ ᱥᱮ ᱟᱯᱮ ᱥᱮᱫ ᱦᱚᱸ ᱪᱮᱫ ᱞᱮᱠᱟ ᱠᱚ ᱢᱟᱱᱟᱣ ᱵᱟᱲᱟᱭᱟ ᱛᱷᱚᱲᱟ ᱠᱟᱹᱴᱤᱡ ᱪᱮᱫ ᱛᱤᱱᱟᱹᱜ ᱜᱟᱱ ᱵᱮᱱ ᱵᱟᱰᱟᱭ ᱩᱱᱟᱹᱜ ᱜᱟᱱ ᱵᱮᱱ ᱞᱟᱹᱭ ᱟᱸᱡᱚᱢ ᱟᱞᱟᱝ ᱠᱷᱟᱱ ᱡᱩᱛ ᱠᱚᱜᱼᱟ
ᱵᱟᱦᱟ ᱵᱤᱥᱚᱭ ᱛᱮ
ᱦᱮᱸ ᱵᱟᱦᱟ ᱵᱤᱥᱚᱭ ᱛᱮ
ᱵᱟᱦᱟ ᱵᱤᱥᱚᱭ ᱛᱮᱫᱚ ᱟᱞᱮᱥᱮᱫ ᱠᱚ ᱢᱟᱱᱟᱣ ᱜᱮᱭᱟ ᱟᱹᱞᱤᱧ ᱦᱚᱸ ᱠᱟᱹᱴ ᱠᱟᱹᱴᱤ ᱠᱷᱚᱱ ᱧᱮᱞ ᱟᱹᱜᱩᱣ ᱠᱟᱜᱼᱟ ᱞᱤᱧ
ᱦᱮᱸ
ᱤᱭᱟᱹ ᱟᱛᱳ ᱨᱮᱱ ᱢᱟᱺᱡᱷᱤ ᱯᱟᱨᱟᱱᱤᱠ ᱠᱚ ᱥᱟᱶᱛᱮ ᱡᱚᱛᱚ ᱨᱟᱡᱽᱡᱚ ᱠᱚ ᱢᱤᱫᱴᱮᱱ ᱫᱷᱚᱨᱚᱢ ᱟᱠᱷᱲᱟ ᱨᱮ ᱟᱵᱚᱣᱟᱜ ᱢᱟᱺᱡᱷᱤ ᱛᱷᱟᱱ ᱨᱮ ᱵᱟᱦᱟ ᱵᱟᱦᱟ ᱯᱚᱨᱚᱵᱽ ᱠᱚ ᱢᱟᱱᱟᱣᱟ
ᱟᱪᱪᱷᱟ ᱟᱪᱪᱷᱟ ᱟᱨ
ᱩᱱ ᱦᱤᱞᱳᱜ ᱫᱚ ᱡᱚᱛᱚ ᱦᱚᱲ ᱨᱟᱹᱥᱠᱟᱹ ᱜᱮᱠᱚ ᱮᱱᱮᱡ ᱮᱱᱮᱡ ᱥᱮᱨᱮᱧᱟ
ᱦᱮᱸ ᱟᱨ ᱩᱱ ᱦᱤᱞᱳᱜ ᱫᱚ ᱢᱮᱱᱫᱚ ᱢᱟᱱᱮ ᱚᱠᱚᱭ ᱦᱚᱛᱮ ᱛᱮᱵᱚᱱ ᱯᱩᱡᱟᱹᱜᱼᱟ ᱛᱷᱚᱲᱟ ᱵᱮᱱ ᱞᱟᱹᱭ ᱫᱟᱲᱮᱭᱟᱜᱼᱟ
ᱚ ᱩᱱᱦᱤᱞᱳᱜ ᱫᱚ ᱤᱭᱟᱹ ᱱᱟᱭᱠᱮ ᱵᱟᱵᱟᱭ ᱯᱩᱢᱟᱹᱭ ᱛᱟᱵᱚᱱᱟ, ᱱᱟᱭᱠᱤ ᱚᱛᱮᱫ
ᱟᱪᱪᱷᱟ ᱦᱮᱸ
ᱦᱮᱸ ᱦᱮᱸ ᱩᱱᱦᱤᱞᱳᱜ ᱫᱚ ᱮᱱᱛᱮᱫ ᱢᱟᱱᱮ ᱪᱮᱫ ᱠᱚ ᱢᱮᱱᱟ ᱟᱵᱚᱨᱮᱱ ᱱᱟᱭᱠᱮ ᱵᱟᱵᱟ ᱜᱮ ᱦᱟᱸᱜ ᱢᱟᱱᱮ ᱡᱚᱛᱚᱭ ᱯᱩᱡᱟᱹᱭ ᱛᱟᱵᱚᱱᱟ ᱵᱟᱝ
ᱦᱮᱸ
ᱟᱪᱪᱷᱟ ᱟᱨ ᱞᱟᱹᱭ ᱵᱮᱱ
ᱜᱚᱝᱠᱮ ᱟᱵᱮᱱ ᱢᱚᱡᱽ ᱛᱮ ᱞᱟᱹᱭ ᱟᱸᱡᱚᱢ ᱵᱚᱱ ᱟᱸᱡᱚᱢ ᱞᱟᱝᱵᱮᱱ ᱥᱮ
ᱦᱮᱸ ᱵᱟᱦᱟ ᱯᱚᱨᱚᱵᱽ ᱫᱚ ᱚᱱᱮ ᱠᱚ ᱢᱮᱱᱟ ᱦᱟᱸᱜ ᱚᱱᱮ ᱟᱵᱚᱣᱟᱜ ᱚᱠᱟᱴᱟᱜ ᱵᱟᱦᱟ ᱢᱮᱱᱟᱜᱼᱟ